ᱦᱮᱸ ᱜᱚᱢᱠᱮ ᱡᱚᱦᱟᱨ ᱜᱮ
ᱦᱮᱸ ᱜᱚᱢᱠᱮ ᱡᱚᱦᱟᱨ ᱜᱮ ᱛᱚ ᱜᱚᱢᱠᱮ ᱱᱟᱯᱟᱭ ᱵᱟᱲᱟ ᱜᱮᱛᱚ
ᱦᱳᱭ ᱜᱚᱝᱠᱮ ᱟᱹᱞᱤᱧ ᱦᱚᱸ ᱱᱟᱯᱟᱭ ᱜᱮ ᱢᱮᱱᱟᱜ ᱟᱠᱟᱫ ᱞᱤᱧᱟ
ᱟᱪᱪᱷᱟ ᱟᱪᱪᱷᱟ ᱟᱪᱪᱷᱟ
ᱚᱲᱟᱜ ᱠᱚᱨᱮᱱ ᱦᱚᱸ ᱥᱟᱱᱟᱢ ᱦᱚᱲ ᱠᱚ ᱠᱚ ᱱᱟᱯᱟᱭ ᱜᱮᱛᱟ ᱱᱟᱯᱟᱭ ᱜᱮᱭᱟ ᱠᱚ
ᱦᱮᱸ ᱜᱚᱝᱠᱮ ᱱᱟᱯᱟᱭ ᱜᱮᱭᱟ ᱠᱚ ᱚᱲᱟᱜ ᱠᱚᱨᱮ ᱦᱚᱸᱠᱚ ᱢᱚᱸᱡᱽ ᱵᱟᱲᱟ ᱜᱮᱭᱟ ᱡᱚᱛᱚ ᱦᱚᱲ ᱜᱮ ᱢᱚᱸᱡᱽ ᱵᱟᱲᱟ ᱜᱮ
ᱚ ᱦᱳᱭᱛᱚ ᱛᱚ ᱜᱚᱝᱠᱮ ᱫᱟᱜ ᱢᱟᱲᱤ ᱠᱚᱫᱚ ᱵᱮᱱ ᱧᱩ ᱵᱟᱲᱟ ᱠᱟᱜᱼᱟ ᱥᱮ ᱵᱟᱝ
ᱦᱮᱸ ᱜᱚᱝᱠᱮ ᱫᱟᱜ ᱢᱟᱹᱲᱤ ᱠᱚ ᱧᱩ ᱵᱟᱲᱟ ᱦᱩᱭ ᱟᱠᱟᱱᱟ ᱡᱚᱛᱚ ᱜᱮ ᱡᱚᱢ ᱵᱟᱲᱟ ᱠᱟᱛᱮᱜ ᱱᱚᱜᱼᱚᱭ ᱫᱩᱲᱩᱵ ᱵᱟᱲᱟ ᱦᱩᱭ ᱠᱟᱱᱟ ᱦᱮᱸ
ᱚ ᱦᱳᱭ ᱟᱨ ᱜᱚᱢᱠᱮ ᱟᱯᱮ ᱥᱮᱱ ᱫᱚ ᱦᱚᱭ ᱦᱤᱥᱤᱫ ᱠᱚ ᱪᱮᱫ ᱞᱮᱠᱟ
ᱜᱚᱝᱠᱮ ᱦᱚᱭ ᱦᱤᱥᱤᱫ ᱠᱚᱫᱚ ᱚᱠᱟ ᱫᱚ ᱢᱟᱱᱮ ᱫᱟᱜ ᱡᱟᱹᱯᱩᱫ ᱵᱟᱲᱟᱭ ᱫᱟᱭ ᱜᱚᱢᱠᱮ ᱦᱮᱸ ᱟᱫᱚ ᱟᱹᱞᱤᱧ ᱫᱚ ᱵᱟᱡᱟᱨ ᱫᱤᱥᱚᱢ ᱥᱮᱫᱞᱤᱧ ᱛᱟᱦᱮᱱᱟ ᱟᱫᱚ ᱩᱸ ᱦᱩᱸ
ᱛᱚ ᱜᱚᱢᱠᱮ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱜᱮᱭᱟ
ᱟᱹᱞᱤᱧ ᱦᱚᱸ ᱜᱚᱢᱠᱮ ᱚᱱᱠᱟ ᱢᱮᱱ ᱞᱮᱠᱷᱟᱡ ᱫᱚ ᱵᱟᱦᱨᱮ ᱫᱤᱥᱚᱢ ᱠᱚᱨᱮ ᱜᱮᱞᱤᱧ ᱛᱟᱦᱮᱱ ᱜᱮᱭᱟ ᱦᱳᱭᱥᱮ ᱟᱫᱚ ᱦᱟᱸᱜ ᱚᱞᱚᱜ ᱠᱚᱫᱚᱞᱤᱧ ᱰᱩᱜᱤ ᱪᱟᱵᱟ ᱧᱚᱜ ᱠᱟᱜᱼᱟ ᱦᱳᱭ ᱟᱫᱚ ᱦᱟᱸᱜ ᱚᱱᱠᱟ ᱢᱮᱱ ᱞᱮᱠᱷᱟᱡ ᱫᱚ ᱦᱟᱸᱜ ᱠᱟᱹᱢᱤ ᱠᱚ ᱠᱟᱹᱢᱤ ᱵᱟᱲᱟ ᱦᱩᱭᱩᱜ ᱜᱮᱭᱟ ᱥᱮ ᱵᱟᱨᱮ ᱠᱚᱨᱮ ᱦᱳᱭ
ᱟᱪᱪᱷᱟ ᱟᱪᱪᱷᱟ ᱟᱪᱪᱷᱟ ᱟᱹᱰᱤ ᱢᱚᱡ ᱢᱚᱡ ᱛᱟᱦᱚᱞᱮ ᱚᱞᱚᱜ ᱯᱟᱲᱦᱟᱜ ᱫᱚ ᱛᱤᱱᱟᱹᱜ ᱫᱤᱱ ᱨᱮᱵᱮᱱ ᱵᱟᱹᱜᱤ ᱟᱠᱟᱫᱟ
ᱦᱳᱭ ᱜᱚᱢᱠᱮ ᱟᱹᱰᱤ ᱞᱟᱦᱟ ᱯᱟᱹᱦᱤᱞ ᱨᱮᱜᱮ ᱵᱩᱜᱤ ᱪᱟᱵᱟᱭ ᱧᱚᱜ ᱠᱟᱜ ᱛᱟᱦᱚᱞᱮ ᱟᱫᱚ ᱦᱟᱸᱜ ᱚᱱᱮ ᱠᱟᱹᱣᱰᱤ ᱠᱚ ᱵᱟᱝ ᱛᱟᱦᱮᱸ ᱠᱷᱟᱹᱛᱤᱨ ᱦᱟᱸᱜ ᱟᱹᱞᱤᱧ ᱫᱚ ᱦᱟᱸᱜ ᱚᱞᱚᱜ ᱠᱚᱫᱚ ᱦᱟᱸᱜ ᱛᱚᱵᱮ ᱛᱤᱛ
ᱟᱪᱪᱷᱟ ᱟᱪᱪᱷᱟ ᱟᱪᱪᱷᱟ
ᱦᱳᱭ
ᱟᱫᱚ ᱯᱟᱲᱦᱟᱜ ᱫᱤᱠ ᱫᱤᱭᱮ ᱛᱚ ᱠᱟᱹᱣᱰᱤ ᱠᱚᱫᱚ ᱞᱟᱹᱠᱛᱤᱭᱟᱱ ᱜᱮᱛᱟ ᱵᱚᱱᱟ ᱥᱮ ᱠᱟᱹᱣᱰᱤ ᱠᱚ ᱡᱚᱜᱟᱣ ᱟᱨᱡᱟᱣ ᱞᱮᱠᱷᱟᱱ ᱯᱟᱲᱦᱟᱜ ᱟᱹᱵᱤᱱ ᱪᱤᱠᱟᱹ ᱞᱮᱠᱟᱛᱮ ᱟᱫᱚ ᱚᱱᱟ ᱠᱷᱟᱹᱛᱤᱨ ᱜᱮ ᱦᱟᱸᱜ ᱮᱸ ᱟᱭᱳ ᱟᱨ ᱵᱟᱵᱟ ᱛᱟᱹᱠᱤᱱ ᱫᱚ ᱦᱟᱸᱜ ᱠᱟᱹᱢᱤ ᱠᱟᱡ ᱠᱚᱸ ᱦᱟᱸᱜ ᱠᱟᱹᱴᱤᱡ ᱩᱱᱠᱤᱱᱟᱜ ᱵᱚᱭᱮᱥ ᱠᱚᱦᱚᱸ ᱦᱩᱭ ᱪᱟᱞᱟᱣᱮᱱᱟ ᱟᱫᱚ ᱦᱟᱸᱜ ᱢᱮᱱ ᱞᱮᱠᱷᱟᱡ ᱦᱟᱸᱜ ᱩᱱᱠᱤᱱ ᱦᱚᱸ ᱠᱟᱹᱢᱤ ᱠᱚᱫᱚ ᱦᱟᱸᱜ ᱵᱟᱹᱜᱤᱱ ᱫᱟᱲᱮ
ᱦᱳᱭ ᱦᱳᱭᱦᱳᱭ ᱦᱮᱸ ᱟᱫᱚ ᱜᱚᱢᱠᱮ ᱚᱱᱟ ᱟᱵᱚ ᱫᱚ ᱨᱮᱸᱜᱮᱡᱽ ᱱᱟᱪᱟᱨ ᱦᱚᱲ ᱠᱟᱱᱟᱵᱚᱱ ᱛᱚ ᱟᱨᱠᱤ ᱡᱚᱛᱚᱣᱟᱜ ᱜᱮ ᱧᱮᱞ ᱞᱟᱜᱟᱣ ᱵᱚᱱᱟ
ᱦᱮᱸ ᱦᱮᱸ
ᱢᱤᱴᱟᱝ ᱧᱮᱞ ᱞᱮᱠᱷᱟᱡ ᱫᱚ ᱵᱟᱝ ᱜᱟᱱᱚᱜᱼᱟ ᱥᱟᱱᱟᱢ ᱡᱤᱱᱤᱥᱟᱜ ᱜᱮ ᱧᱮᱞ ᱫᱚ ᱞᱟᱹᱠᱛᱤᱭᱟᱱ ᱜᱮᱛᱟ ᱵᱚᱱᱟ
ᱦᱚᱸ ᱦᱚᱸ
ᱟᱫᱚ ᱜᱚᱢᱠᱮ ᱛᱟᱦᱚᱞᱮ ᱟᱵᱤᱱ ᱫᱚ ᱚᱞᱚᱜ ᱜᱮᱭᱟ ᱵᱤᱱ ᱢᱟ ᱵᱟᱦᱨᱮ ᱠᱚᱨᱮ
ᱦᱮᱸ ᱦᱮᱸ ᱟᱹᱞᱤᱧ ᱫᱩᱞᱤᱧ ᱚᱞᱚᱜ ᱠᱟᱱᱟ ᱱᱤᱛᱚᱜ ᱫᱚ ᱦᱟᱸᱜ ᱦᱮᱸ ᱟᱭᱳᱼᱵᱟᱵᱟ ᱠᱚ ᱱᱤᱛᱚᱜ ᱫᱚᱠᱚ ᱮᱢᱟᱞᱤᱧ ᱦᱧ ᱠᱟᱱᱟ ᱠᱟᱹᱴᱤᱡᱜ ᱟᱨᱠᱤ ᱫᱚ ᱱᱤᱛᱚᱜ ᱫᱚ ᱟᱨᱠᱤᱴᱤᱡ ᱚᱞᱚᱜ ᱯᱟᱲᱦᱟᱜ ᱦᱮᱸ ᱟᱫᱚ ᱟᱫᱚ ᱛᱟᱦᱚᱞᱮ ᱠᱷᱟᱱ ᱫᱚ ᱚᱞᱚᱜ ᱯᱟᱲᱦᱟᱜ ᱦᱩᱭᱩᱜ ᱠᱟᱱᱟ ᱜᱚᱢᱠᱮ ᱚᱞᱚᱜ ᱯᱟᱲᱦᱟᱜ ᱵᱟᱢ ᱪᱮᱫ ᱞᱮᱠᱷᱟᱡ ᱦᱚᱸᱛᱚ ᱵᱟᱝ ᱜᱟᱱᱚᱜᱼᱟ
ᱦᱳᱭ ᱦᱳᱭ ᱦᱳᱭ ᱚᱱᱟ ᱦᱚᱸᱛᱚ ᱞᱟᱹᱠᱛᱤᱭᱟᱱ ᱜᱮᱛᱟᱵᱚᱱᱟ ᱦᱟᱸᱜ ᱟᱹᱵᱤᱱ ᱡᱟᱦᱟᱸ ᱦᱟᱸᱜ ᱜ ᱱᱚᱱᱠᱟ ᱠᱚ ᱯᱟᱲᱦᱟᱣ ᱚᱪᱚᱭᱮᱫ ᱵᱤᱱᱟ ᱟᱵᱤᱱ ᱦᱚᱸ ᱢᱚᱡᱽ ᱛᱮ ᱯᱟᱲᱦᱟᱜ ᱛᱟᱵᱤᱱ ᱵᱤᱱ ᱦᱳᱭ ᱥᱮ ᱟᱨ ᱡᱮᱢᱚᱱ ᱤᱧ ᱚᱱᱠᱟ ᱜᱮ ᱢᱟᱲᱟᱝ ᱥᱮᱱ ᱦᱚᱸ ᱢᱟᱲᱟᱝ ᱞᱟᱦᱟ ᱵᱤᱱ ᱦᱳᱭ ᱥᱮ
ᱦᱳᱭ ᱦᱳᱭ ᱦᱮᱸ ᱟᱹᱰᱤ ᱟᱹᱰᱤ ᱟᱹᱰᱤ ᱥᱟᱨᱦᱟᱣ ᱦᱮᱸ ᱟᱫᱚ ᱜᱚᱢᱠᱮ ᱮᱜ ᱦᱮᱸ ᱟᱫᱚ ᱜᱚᱝᱠᱮ ᱠᱚᱱᱚ ᱥᱟᱛᱟᱢ ᱛᱮᱞᱟᱝ ᱨᱚᱯᱼᱼ ᱨᱚᱯᱚᱲ ᱞᱮᱱᱠᱷᱟᱱ ᱟᱨᱠᱤ ᱵᱷᱟᱹᱜᱤ ᱠᱚᱜ ᱠᱮᱭᱟ ᱢᱟᱱᱮ ᱜᱟᱭᱤᱰ ᱞᱟᱭᱤᱱ ᱦᱤᱥᱟᱹᱵ ᱛᱮ ᱡᱟᱦᱟᱸ ᱠᱚ ᱢᱮᱱ ᱠᱟᱜ ᱵᱚᱱᱟ ᱦᱮᱸ
ᱦᱳᱭ ᱦᱳᱭ ᱟᱫᱚ ᱦᱟᱸᱜ ᱥᱟᱛᱟᱢ ᱦᱮᱸ ᱟᱫᱚ ᱦᱟᱸᱜ ᱟᱹᱵᱤᱱ ᱜᱮ ᱦᱟᱸᱜ ᱢᱤᱫᱴᱟᱝ ᱪᱷᱟᱛᱟ ᱥᱟᱛᱟᱢ ᱦᱟᱸᱜ ᱵᱟᱪᱷᱟᱣ ᱩᱰᱩᱠ ᱵᱤᱱ ᱟᱨ ᱦᱳᱭ ᱥᱮ
ᱟᱪᱪᱷᱟ ᱟᱪᱪᱷᱟ ᱦᱮᱸ ᱛᱚ ᱛᱟᱦᱞᱮ ᱟᱵᱼᱼ ᱦᱮᱸ ᱟᱫᱚ ᱛᱟᱦᱚᱞᱮ ᱜᱚᱝᱠᱮ ᱟᱵᱤᱱ ᱫᱚ ᱱᱤᱛᱚᱜ ᱫᱚ ᱵᱟᱦᱨᱮ ᱨᱮᱜᱮ ᱢᱮᱱᱟᱜ ᱵᱤᱱᱟ ᱥᱮ ᱟᱹᱛᱩ ᱫᱤᱥᱚᱢ ᱨᱮ ᱢᱮᱱᱟᱜ ᱵᱤᱱᱟ?
ᱵᱟᱝ ᱜᱚᱢᱠᱮ ᱚᱱᱠᱟ ᱨᱚᱦᱚᱭ ᱠᱷᱟᱹᱛᱤᱨ ᱛᱮ ᱦᱟᱸᱜ ᱚᱲᱟᱜ ᱠᱚᱫᱚᱞᱤᱧ ᱦᱮᱡ ᱥᱮᱴᱮᱨ ᱧᱚᱜ ᱠᱟᱱᱟ ᱦᱳᱭ ᱥᱮ
ᱟᱪᱪᱷᱟ ᱟᱪᱪᱷᱟ
ᱦᱩᱸ ᱟᱫᱚ ᱦᱟᱸᱜ ᱚᱱᱠᱟ ᱢᱮᱱ ᱞᱮᱠᱷᱟᱡ ᱫᱚ ᱦᱟᱸᱜ ᱜᱚᱢᱠᱮ ᱟᱞᱮ ᱥᱮᱱ ᱫᱚ ᱨᱚᱦᱚᱭ ᱠᱚ ᱦᱟᱸᱜ ᱟᱫᱚ ᱪᱟᱵᱟ ᱦᱮᱡ ᱠᱟᱱ ᱛᱟᱞᱮᱭᱟ ᱟᱫᱚ ᱦᱟᱸᱜ ᱱᱚᱜᱼᱚᱭ ᱜᱮ ᱦᱟᱸᱜ ᱟᱨ ᱠᱤᱪᱷᱩ ᱫᱤᱱ ᱯᱚᱨᱮᱜᱮ ᱦᱟᱸᱜ ᱟᱨᱦᱚ ᱞᱤᱧ ᱧᱤᱨ ᱡᱚᱝᱟ ᱚᱱᱠᱟ ᱜᱮ ᱵᱟᱦᱨᱮ ᱥᱮᱱ ᱜᱮ
ᱚᱻ ᱟᱪᱪᱷᱟ ᱟᱪᱪᱷᱟ ᱦᱮᱸ ᱚᱱᱟ ᱦᱚᱸ ᱱᱟᱯᱟᱭ ᱜᱮ ᱜᱮ ᱟᱨ ᱪᱤᱠᱟᱹᱭᱟᱵᱤᱱ ᱜᱚᱝᱠᱮ ᱚᱱᱟ ᱛᱚ ᱟᱵᱚᱣᱟᱜ ᱜᱷᱟᱨᱚᱡᱽ ᱦᱚᱸ ᱧᱮᱞ ᱞᱟᱜᱟᱜᱼᱟ ᱦᱮᱸ
ᱦᱳᱭ ᱦᱳᱭ
ᱦᱮᱸ ᱦᱮᱸ ᱛᱚ ᱜᱚᱢᱠᱮ ᱟᱹᱵᱤᱱ ᱫᱚ ᱨᱚᱦᱚᱭ ᱠᱚᱫᱚ ᱛᱟᱦᱚᱞᱮ ᱵᱤᱱ ᱵᱟᱲᱟᱭ ᱜᱮᱭᱟ ᱥᱮ ᱵᱟᱝ?
ᱵᱟᱝ ᱜᱚᱢᱠᱮ ᱨᱚᱦᱚᱭ ᱠᱚᱫᱚ ᱦᱟᱸᱜ ᱚᱱᱮ ᱮᱠᱴᱩ ᱫᱚ ᱵᱟᱲᱟᱭ ᱫᱚ ᱵᱟᱹᱱᱩᱜ ᱟᱠᱟᱫ ᱛᱟᱞᱤᱧᱟ ᱟᱫᱚ ᱥᱤᱭᱳᱜ ᱠᱚᱫᱚ ᱦᱟᱜ ᱦᱳᱭ ᱦᱳᱭ ᱟᱫᱚ ᱦᱳᱭ ᱦᱳᱭ ᱟᱫᱚ ᱦᱟᱸᱜ ᱪᱟᱥ ᱠᱟᱹᱢᱤ ᱠᱚᱫᱚ ᱦᱟᱸᱜ ᱢᱮᱱ ᱞᱮᱠᱷᱟᱡ ᱛᱚᱞᱟ ᱜᱤᱰᱤ ᱛᱷᱮᱠᱮ ᱦᱳᱭᱥᱮ ᱚᱱᱟ ᱠᱚ ᱪᱮᱫ ᱞᱮᱠᱟ ᱠᱟᱛᱮ ᱦᱟᱨᱟ ᱵᱩᱨᱩᱭ ᱚᱱᱟ ᱫᱚ ᱦᱟᱸᱜ ᱠᱟᱹᱴᱤᱡ ᱫᱚᱞᱤᱧ ᱪᱮᱫ ᱧᱚᱜ ᱠᱟᱜᱼᱟ ᱵᱤᱥᱤ ᱫᱚ ᱵᱟᱝ ᱨᱮᱦᱚᱸ ᱟᱫᱚ ᱦᱟᱸᱜ ᱚᱱᱠᱟ ᱞᱮᱠᱟ ᱛᱮᱫᱚ ᱢᱮᱱ ᱜᱟᱱᱚᱜᱼᱟ ᱪᱮᱫ ᱫᱚᱞᱤᱧ ᱪᱮᱫ ᱠᱟᱜ ᱜᱮᱭᱟ ᱦᱳᱭ ᱦᱮᱸ ᱦᱮᱸ
ᱦᱮᱸ ᱦᱮᱸ ᱛᱟᱦᱞᱮ ᱜᱚᱝᱠᱮ ᱱᱤᱭᱟᱹ ᱛᱟᱦᱞᱮ ᱛᱟᱦᱞᱮ ᱪᱟᱥ ᱵᱟᱥ ᱠᱟᱹᱢᱤ ᱠᱚᱨᱮᱱᱟᱜ ᱜᱮᱞᱟ ᱠᱟᱹᱴᱤᱡ ᱞᱟᱝ ᱨᱚᱯᱚᱲ ᱞᱮᱱᱠᱷᱟᱱ ᱛᱟᱞᱦᱮ ᱠᱷᱟᱡ ᱵᱷᱟᱹᱜᱤᱜᱼᱟ ᱛᱟᱦᱚᱞᱮ ᱠᱷᱟᱱ ᱫᱚ
ᱦᱳᱭ ᱦᱳᱭ
ᱦᱮᱸ ᱦᱮᱸ ᱛᱚ ᱜᱚᱝᱠᱮ ᱱᱚᱜᱼᱚᱭ ᱡᱮ ᱱᱚᱜᱼᱚᱭ ᱡᱮᱵᱚᱱ ᱧᱮᱞᱫᱟ ᱟᱨᱠᱤ ᱱᱚᱜᱼᱚᱭ ᱡᱮᱢᱚᱱ ᱱᱤᱛᱚᱜ ᱟᱫᱚ ᱟᱹᱰᱤ ᱴᱷᱤᱠ ᱴᱷᱟᱠ ᱢᱟᱱᱮ ᱪᱮᱫ ᱤᱧ ᱞᱟᱹᱭᱟ ᱢᱟᱱᱮ ᱢᱟᱱᱮ ᱤᱭᱟᱹ ᱚᱠᱛᱚ ᱨᱮᱫᱚ ᱵᱟᱭ ᱫᱟᱜ ᱟᱵᱚᱱ ᱠᱟᱱᱟ ᱦᱮᱸ ᱥᱮ ᱟᱨ ᱫᱟᱜ ᱵᱟᱭ ᱫᱟᱜ ᱡᱟᱹᱲᱤᱭᱟᱵᱚᱱ ᱠᱟᱱᱟ ᱦᱮᱸ ᱛᱟᱼ ᱯᱚᱨᱮ ᱱᱤᱭᱟᱹ ᱟᱨᱠᱤ ᱟᱨᱠᱤ ᱢᱟᱱᱮ ᱟᱵᱟᱨ ᱡᱚᱠᱷᱚᱱ ᱡᱚᱠᱷᱚᱱ ᱫᱟᱜ ᱫᱟᱜ ᱡᱟᱹᱲᱤ ᱪᱟᱵᱟᱜ ᱠᱟᱱᱟ ᱵᱟᱝ ᱡᱚᱠᱷᱚᱱ ᱵᱚᱱ ᱨᱚᱦᱚᱭ ᱠᱚᱵᱚᱱ ᱥᱟᱹᱛ ᱫᱟ ᱡᱟᱦᱟᱸ ᱞᱮᱠᱟ ᱛᱮ ᱮᱴᱠᱮᱴᱚᱬᱮ ᱛᱮ ᱨᱚᱦᱚᱭ ᱠᱚᱵᱚᱱ ᱥᱟᱹᱛ ᱵᱟᱲᱟᱭ ᱫᱟ ᱛᱚ ᱨᱚᱦᱚᱭ ᱠᱚ ᱵᱟᱲᱟ ᱠᱟᱛᱮ ᱧᱮᱞᱚᱜ ᱠᱟᱱᱟ ᱡᱮ ᱛᱚᱠᱷᱚᱱ ᱫᱚ ᱟᱵᱟᱨ ᱡᱚᱠᱷᱚᱱ ᱫᱟᱜ ᱪᱟᱵᱟᱭᱱᱟ ᱯᱩᱲ ᱪᱟᱵᱟᱭᱱᱟ ᱡᱚᱠᱷᱚᱱ ᱫᱚᱨᱠᱟᱨ ᱵᱟᱝ ᱠᱟᱱᱟ ᱛᱟᱯᱚᱨ ᱛᱚᱠᱷᱚᱱ ᱫᱚ ᱟᱫᱚ ᱡᱚᱠᱷᱚᱱ ᱫᱟᱜ ᱛᱟᱦᱮᱸ ᱞᱟᱹ ᱼᱼᱠᱛᱤ ᱠᱟᱱᱟ ᱤᱭᱟᱹ ᱟᱵᱚᱣᱟᱜ ᱠᱷᱮᱛ ᱨᱮ ᱛᱚᱠᱷᱚᱱ ᱫᱚ ᱦᱟᱸᱜ ᱤᱭᱟᱹ ᱨᱮᱫᱚ ᱫᱟᱜ ᱵᱟᱝ ᱛᱟᱦᱮᱱ ᱠᱟᱱᱟ ᱦᱮᱸ ᱥᱮ ᱟᱫᱚ ᱱᱚᱜᱼᱚᱭ ᱱᱤ ᱱᱤᱝᱠᱟᱹ ᱛᱮ ᱟᱫᱚ ᱪᱮᱫ ᱞᱮᱠᱟ ᱟᱨᱠᱤ ᱱᱤᱭᱟᱹ ᱢᱟᱱᱮ ᱟᱵᱚᱣᱟᱜ ᱪᱟᱥ ᱠᱟᱹᱢᱤ ᱠᱚᱨᱮ ᱟᱨᱠᱤ ᱠᱟᱹᱴᱤᱡ ᱮᱸᱴᱠᱮᱴᱚᱬᱮ ᱦᱤᱡᱩᱜ ᱠᱟᱱᱟ ᱚᱱᱟ ᱠᱚ ᱱᱤᱭᱮ ᱠᱟᱹᱴᱤᱡ ᱞᱟᱹᱭ ᱵᱤᱱ ᱟᱨᱠᱤ
ᱠᱚ ᱦᱮᱸ ᱟᱹᱞᱤᱧᱟᱜ ᱢᱮᱱ ᱛᱮᱫᱚ ᱱᱚᱣᱟ ᱜᱮ ᱠᱟᱱᱟ ᱪᱮᱫ ᱞᱮᱠᱟ ᱞᱤᱧ ᱢᱮᱛᱟ ᱟᱵᱤᱱᱟ ᱦᱳᱭ ᱥᱮ ᱟᱫᱚ
ᱦᱮᱸ
ᱟᱵᱚᱣᱟᱜ ᱚᱱᱮ ᱚᱝᱠᱟ ᱫᱟᱜ ᱡᱟᱹᱲᱤ ᱤᱭᱟᱹ ᱠᱟᱨᱚᱱ ᱫᱚ ᱦᱩᱭᱩᱜ ᱠᱟᱱᱟ ᱡᱮ ᱱᱚᱣᱟ ᱟᱵᱚ ᱡᱮ ᱱᱚᱣᱟ ᱵᱤᱨ ᱵᱩᱨᱩ ᱠᱚᱨᱮ ᱡᱟᱦᱟᱸ ᱴᱚᱴᱷᱟ ᱠᱚ ᱢᱮᱱᱟᱜ ᱠᱟᱫ ᱛᱟᱵᱚᱱᱟ ᱦᱳᱭ ᱥᱮ ᱟᱫᱚ ᱚᱱᱠᱟ ᱞᱮᱠᱟ ᱛᱮ ᱦᱚᱸ ᱟᱫᱚ ᱚᱱᱟ ᱵᱤᱨ ᱠᱚᱫᱚ ᱦᱟᱸᱜ ᱚᱱᱮ ᱛᱚᱵᱚᱱ ᱴᱟᱺᱰᱤ ᱥᱟᱯᱷᱟᱭ ᱫᱟ ᱛᱚ
ᱦᱳᱭ ᱦᱳᱭ ᱦᱳᱭ ᱦᱳᱭ ᱦᱮᱸ ᱦᱩᱸ ᱦᱩᱸ ᱦᱮᱸ ᱟᱫᱚ ᱦᱮᱸ ᱜᱚᱝᱠᱮ ᱚᱱᱟ ᱛᱚ ᱟᱹᱰᱤ ᱢᱟᱨᱟᱝ ᱠᱟᱛᱷᱟ ᱜᱮ ᱦᱮᱸ ᱟᱹᱰᱤ ᱱᱟᱯᱟᱭ ᱠᱟᱛᱷᱟ ᱫᱚ ᱚᱱᱟ ᱡᱟᱦᱟᱸ ᱵᱚᱱ ᱠᱚᱨᱟᱣᱫᱟ ᱚᱱᱟ ᱢᱟᱛᱚ ᱟᱹᱰᱤ ᱵᱟᱹᱲᱤᱡ ᱵᱚᱱ ᱠᱚᱨᱟᱣᱮᱫ ᱜᱮ ᱦᱮᱸ ᱥᱮ ᱟᱫᱚ ᱚᱱᱟ ᱚᱱᱟ ᱦᱚᱛᱮᱡ ᱛᱮᱜᱮ ᱡᱮᱢᱚᱱ ᱧᱮᱞ ᱵᱤᱱ ᱜᱚᱝᱠᱮ ᱡᱮ ᱱᱚᱜᱼᱚᱭ ᱱᱚᱜᱼᱚᱭ ᱟᱵᱚ ᱡᱮ ᱱᱚᱜᱼᱚᱭ ᱟᱫᱚ ᱟᱨᱠᱤ ᱟᱵᱚᱣᱟᱜ ᱤᱭᱟᱹ ᱦᱩᱭᱩᱜ ᱠᱟᱱ ᱛᱟᱵᱚᱱᱟ ᱮᱸᱴᱠᱮᱴᱚᱬᱮ ᱦᱤᱡᱩᱜ ᱠᱟᱱ ᱛᱟᱢᱟ ᱦᱮᱸ ᱥᱮ ᱮᱸᱜ ᱚᱱᱟ ᱟᱫᱚ ᱚᱱᱟᱜᱮ ᱟᱨ ᱠᱤ ᱡᱮ ᱡᱩᱫᱤ ᱟ ᱛᱚ ᱱᱚᱜᱼᱚᱭ ᱟᱨ ᱠᱤ ᱤᱭᱟᱹ ᱵᱚᱱ ᱫᱚᱦᱚ ᱫᱟᱲᱮᱭᱟᱜᱼᱟ ᱡᱩᱫᱤ ᱟᱵᱚᱣᱟᱜ ᱟᱵᱚ ᱱᱤᱡᱮᱜᱮ ᱡᱟᱦᱟᱸ ᱠᱷᱚᱱ ᱟᱵᱚ ᱦᱚᱲ ᱦᱚᱯᱚᱱ ᱠᱟᱱᱟᱵᱚᱱ ᱟᱵᱚ ᱫᱚ ᱞᱟᱦᱟ ᱵᱤᱨ ᱵᱩᱨᱩ ᱠᱷᱚᱡ ᱜᱮᱵᱚᱱ ᱡᱚᱢ-ᱧᱩ ᱠᱟᱫᱟ ᱵᱚᱱ ᱦᱮᱸ ᱥᱮ ᱟᱵ ᱵᱤᱨ ᱵᱩᱨᱩ ᱜᱮᱠᱚ ᱟᱥᱩᱞ ᱠᱟᱜ ᱵᱚᱱᱟ ᱛᱚ ᱵᱤᱨ ᱵᱩᱨᱩ ᱟᱥ ᱩᱞ ᱵᱟᱲᱟ ᱠᱟᱛᱮᱫ ᱡᱚᱠᱷᱚᱱ ᱵᱚᱱ ᱟᱵᱚᱜᱮ ᱢᱟᱱᱮ ᱡᱟᱦᱟᱸᱭ ᱟᱵᱚ ᱢᱟᱱᱮ ᱤᱭᱟᱹ ᱫᱚᱦᱚ ᱫᱚᱨᱠᱟᱨ ᱟᱨ ᱵᱷᱟᱹᱜᱤ ᱫᱚᱦᱚ ᱫᱚᱨᱠᱟᱨ ᱵᱤᱨᱼᱵᱩᱨᱩ ᱠᱚ ᱦᱮᱸ ᱥᱮ ᱡᱟᱸᱦᱟᱱᱟᱜ ᱜᱮ ᱛᱚᱠᱷᱚᱱ ᱚᱱᱟ ᱠᱚ ᱟᱵᱚ ᱜᱮᱵᱚᱱ ᱵᱟᱹᱲᱤᱡᱫᱟ ᱚᱱᱟ ᱦᱚᱛᱮᱡ ᱛᱮ ᱟᱵᱟᱨ ᱟᱵᱚᱦᱚᱸ ᱟᱵᱚ ᱨᱮᱜᱮ ᱟᱵᱚ ᱟᱫᱚ ᱮᱴᱠᱮᱴᱚᱬᱮ ᱨᱮᱫᱚ ᱟᱵᱚ ᱜᱮᱵᱚᱱ ᱧᱩᱨᱩᱜ ᱠᱟᱱᱟ ᱦᱮᱸ ᱥᱮ ᱟᱫᱚ ᱚᱱᱮ ᱵᱟᱝ ᱠᱚ ᱞᱟᱹᱭᱟ ᱜᱚᱝ ᱠᱮ ᱦᱮᱸ ᱡᱮ ᱡᱚᱠᱷᱚᱱ ᱢᱟᱱᱮ ᱡᱟᱸᱦᱟᱱᱟᱜ ᱤᱭᱟᱹ ᱵᱤᱱ ᱠᱟᱹᱢᱤᱭᱟ ᱛᱚ ᱚᱱᱟ ᱡᱚᱠᱷᱚᱱ ᱵᱟᱹᱵᱤᱱ ᱫᱚᱦᱚᱭᱟ ᱵᱮᱥ ᱴᱷᱤᱠ ᱟᱫᱚ ᱟᱹᱵᱤᱱ ᱨᱮᱜᱮ ᱵᱤᱱ ᱟᱹᱵᱤᱱ ᱜᱮ ᱚᱱᱟ ᱮᱸᱴᱠᱮᱴᱚᱬᱮ ᱨᱮᱫᱚ ᱵᱤᱱ ᱧᱩᱨᱩᱜᱼᱟ ᱥᱮ ᱪᱮᱫ
ᱦᱳᱭ ᱦᱳᱭ ᱦᱳᱭ
ᱦᱩᱸ
ᱚᱱᱟ ᱢᱟ ᱠᱟᱛᱷᱟ ᱜᱮ ᱠᱟᱱ ᱜᱮ ᱟᱫᱚ ᱥᱟᱱᱟᱢ ᱦᱚᱲ ᱠᱚᱫᱚ ᱦᱟᱸᱜ ᱡᱩᱢᱤᱫ ᱫᱚ ᱵᱟᱹᱱᱩᱜ ᱠᱟᱜ ᱵᱚᱱᱟ ᱥᱮ ᱚᱱᱠᱟ ᱞᱮᱠᱟ ᱛᱮᱫᱚ ᱦᱟᱸᱜ ᱥᱟᱱᱟᱢ ᱦᱚᱲᱟᱜ ᱢᱚᱱᱮ ᱫᱚ ᱥᱚᱢᱟᱱ ᱫᱚ ᱵᱟᱝ ᱠᱟᱱ ᱛᱟᱵᱚᱱᱟ ᱱᱟᱱᱟ ᱦᱩᱱᱟᱹ ᱦᱩᱱᱟᱹᱨ ᱢᱚᱱᱮᱛᱮ ᱚᱱᱟ ᱠᱟᱛᱷᱟ ᱵᱟᱛᱟ ᱠᱚᱦᱚᱸ ᱥᱚᱢᱟᱱ ᱦᱮᱡ ᱫᱚ ᱵᱟᱝ ᱪᱟᱞᱟᱜ ᱛᱟᱵᱚᱱᱟ ᱦᱳᱭ ᱥᱮ ᱟᱫᱚ ᱚᱱᱮ ᱞᱮᱠᱟ ᱞᱤᱧ ᱢᱮᱱᱟ ᱡᱮ ᱚᱱᱮ ᱵᱤᱨ ᱵᱩᱨᱩ ᱠᱚᱨᱮ ᱡᱟᱦᱟᱸ ᱚᱱᱟ ᱥᱟᱦᱟᱱ ᱥᱟᱠᱟᱢ ᱠᱚ ᱧᱟᱢᱚᱜ ᱠᱟᱱᱟ ᱦᱳᱭ ᱚᱱᱟ ᱠᱚᱦᱚᱸ ᱞᱟᱹᱠᱛᱤᱭᱟᱱ ᱜᱮᱛᱟᱵᱚᱱᱟ ᱚᱱᱟ ᱜᱷᱟᱸᱨᱚᱡᱽ ᱨᱮᱦᱚᱸ ᱦᱳᱭ ᱥᱮ ᱟᱫᱚ ᱦᱟᱸᱜ ᱚᱝᱠᱟ ᱞᱮᱠᱟ ᱛᱮᱫᱚ ᱦᱟᱸᱜ ᱢᱮᱱ ᱟᱞᱤᱧ ᱡᱟᱦᱟᱸ ᱨᱚᱦᱚᱲ ᱥᱟᱠᱟᱢ ᱠᱚ ᱢᱮᱱᱟᱜ ᱠᱟᱜ-ᱟ ᱨᱚᱦᱚᱲ ᱠᱟᱴ ᱠᱚ ᱦᱳᱭ ᱥᱮ ᱚᱱᱟ ᱠᱚᱫᱚ ᱦᱟᱸᱜ ᱟᱹᱜᱩ ᱞᱮᱠᱷᱟᱡ ᱠᱳᱱᱳ ᱟᱡᱟᱨ ᱠᱚᱫᱚ ᱵᱟᱝ ᱯᱟᱲᱟᱜᱼᱟ ᱟᱫᱚ ᱦᱟᱸᱜ ᱚᱱᱮ ᱚᱝᱠᱟ ᱫᱟᱜ ᱠᱚ ᱫᱟᱨᱮ ᱠᱚᱵᱚᱱ ᱡᱮᱣᱮᱫ ᱫᱟᱨᱮ ᱠᱚᱵᱚᱱ ᱚᱱᱟ ᱠᱚᱦᱚᱸ ᱵᱚᱱ ᱥᱟᱯᱟ ᱜᱤᱰᱤ ᱠᱟᱜ ᱠᱟᱱᱟ ᱛᱚ ᱚᱱᱟ ᱞᱮᱠᱟ ᱛᱮᱫᱚ ᱦᱟᱸᱜ ᱦᱳᱭ ᱡᱮᱢᱚᱱ ᱢᱮᱱ ᱜᱟᱱᱚᱜᱼᱟ ᱡᱮ ᱚᱱᱟ ᱵᱤᱨ ᱵᱩᱨᱩ ᱠᱚᱨᱮ ᱦᱚᱸ ᱵᱚᱱ ᱫᱷᱚᱨᱟᱣ ᱵᱟᱲᱟ ᱟᱜ ᱠᱟᱱᱟ ᱦᱳᱭ ᱥᱮ ᱚᱱᱟ ᱠᱚᱨᱮ ᱦᱚᱸ ᱡᱤᱵᱽᱼᱡᱤᱭᱟᱹᱞᱤᱭᱳ ᱠᱚ ᱚᱱᱠᱟ ᱞᱮᱠᱟ ᱛᱮᱫᱚ ᱠᱚ ᱤᱭᱟᱹ ᱜᱚᱫᱚᱜ ᱠᱟᱱᱟ
ᱦᱩᱸ ᱦᱩᱸ ᱦᱮᱸ ᱟᱨ ᱚᱱᱟ ᱚᱱᱟ ᱥᱟᱶᱛᱮ ᱜᱚᱝᱠᱮ ᱟᱵᱚ ᱡᱮ ᱱᱚᱜᱼᱚᱭ ᱵᱚᱱ ᱨᱚᱦᱚᱭ ᱱᱚᱛᱮ ᱵᱚᱱ ᱪᱟᱥ ᱠᱟᱹᱢᱤ ᱠᱚ ᱵᱚᱱ ᱠᱚᱨᱟᱣ ᱮᱫᱟ ᱪᱟᱥ ᱠᱟᱹᱢᱤ ᱛᱟᱞᱟᱨᱮ ᱟᱹᱰᱤ ᱮᱸᱴᱠᱮᱼᱼ ᱮᱴᱠᱮᱴᱚᱬᱮ ᱵᱚᱱ ᱧᱩᱨᱩᱜ ᱠᱟᱱᱟ ᱡᱮᱢᱚᱱ‌ ᱦᱚᱸᱜ-ᱚᱭ ᱵᱚᱱ ᱱᱚᱜᱚᱭ ᱞᱟᱝ ᱵᱤᱱ ᱞᱟᱹᱭ ᱠᱮᱫᱟ ᱟᱨᱠᱤ ᱡᱮ ᱮᱸᱜ ᱴᱷᱤᱠ ᱥᱚᱢᱚᱭ ᱨᱮ ᱟᱨᱠᱤ ᱫᱟᱜ ᱵᱟᱹᱱᱩᱜ ᱡᱚᱠᱷᱚᱱ ᱫᱟᱜ ᱞᱟᱹᱠᱛᱤ ᱠᱟᱱᱟ ᱛᱚᱠᱷᱚᱱ ᱫᱚ ᱟᱨᱠᱤ ᱮᱸᱻ ᱨᱚᱦᱚᱲᱚᱜ ᱠᱟᱱᱟ ᱛᱟᱵᱚᱱᱟ ᱤᱭᱟᱹ ᱠᱚ ᱦᱮᱸ ᱚᱱᱟ ᱥᱟᱶᱛᱮ ᱚᱱᱠᱟ ᱢᱟ ᱢᱮᱱᱟᱜ ᱜᱮ ᱚᱱᱟ ᱥᱟᱶᱛᱮ ᱜᱚᱝᱠᱮ ᱟᱵᱚ ᱡᱮ ᱱᱚᱜᱼᱚᱭ ᱱᱤ ᱛᱚ ᱟᱵᱟᱨ ᱤᱭᱟᱹ ᱩᱰᱩᱠᱚᱜ ᱠᱟᱱᱟ ᱡᱮ ᱟᱵᱚᱣᱟᱜ ᱡᱟᱦᱟᱸ ᱦᱟᱥᱟ ᱠᱟᱱ ᱛᱟᱵᱚᱱᱟ ᱟᱵᱚᱣᱟᱜ ᱟᱫᱚ ᱦᱟᱥᱟ ᱫᱚ ᱪᱤᱞᱤ ᱟᱵᱚ ᱫᱚᱵᱚᱱ ᱞᱟᱹᱭᱟ ᱟᱵᱚ ᱫᱤᱥᱚᱢ ᱨᱮᱫᱚ ᱟᱭᱩ ᱠᱟᱱ ᱛᱟᱵᱚᱱᱟ ᱦᱮᱸ ᱟᱫᱚ ᱦᱟᱥᱟ ᱜᱮ ᱧᱮᱞ ᱵᱚᱱ ᱡᱮ ᱦᱟᱥᱟ ᱨᱮᱱᱟᱜ ᱡᱟᱦᱟᱸ ᱩᱨᱵᱚᱨᱚᱛᱟ ᱚᱱᱟ ᱠᱚ ᱠᱚᱢᱚᱜ ᱠᱟᱱᱟ ᱦᱮᱸ ᱟᱨ ᱚᱱᱮ ᱚᱱᱟ ᱚᱱᱮ ᱚᱱᱟ ᱵᱟᱹᱱᱩᱜᱼᱟ ᱥᱮ ᱟᱵᱚ ᱱᱮᱡᱮ ᱟᱹᱰᱤ ᱟᱹᱰᱤ ᱡᱳᱨ ᱟᱨᱠᱤ ᱚᱱᱮ ᱚᱱᱟ ᱡᱟᱦᱟᱸ ᱛᱤᱡᱩ ᱜᱚᱡ ᱨᱟᱱ ᱠᱚᱵᱚᱱ ᱮᱢᱟᱜ ᱦᱮᱸ ᱦᱮᱸ ᱛᱟᱯᱚᱨᱮ ᱚᱱᱟ ᱦᱚᱛᱮᱡ ᱛᱮ ᱤᱭᱟᱹ ᱪᱟᱵᱟᱜ ᱠᱟᱱᱟ ᱛᱟᱯᱚᱨᱮ ᱡᱟᱦᱟᱸ ᱞᱮᱠᱟ ᱢᱟᱱᱮ ᱚᱝᱠᱟ ᱢᱟᱱᱮ ᱡᱟᱦᱟᱸ ᱞᱮᱠᱟ ᱟᱨ ᱠᱤ ᱟᱵᱚᱣᱟᱜ ᱦᱩᱲᱩ ᱥᱮ ᱟᱵᱚ ᱦᱩᱭᱩᱜ ᱞᱟᱹᱠᱛᱤ ᱠᱟᱱᱟ ᱚᱝᱠᱟ ᱫᱚ ᱵᱟᱝ ᱦᱩᱭᱩᱜ ᱠᱟᱱ ᱛᱟᱵᱚᱱᱟ ᱚᱱᱟ ᱦᱮᱸ ᱟᱫᱚ ᱚᱱᱟ ᱦᱚᱛᱮ ᱛᱮ ᱟᱵᱚ ᱟᱨᱚ ᱤᱭᱟᱹ ᱨᱮᱵᱚᱱ ᱯᱟᱲᱟᱜ ᱠᱟᱱᱟ ᱦᱮᱸ ᱟᱨ ᱡᱚᱵᱚ ᱡᱟᱦᱟᱸ ᱞᱮᱠᱟ ᱟᱨ ᱡᱚᱠᱷᱚᱱ ᱡᱚᱫᱤ ᱚᱝᱠᱟ ᱴᱷᱤᱠ ᱴᱷᱟᱠ ᱤᱭᱟᱹ ᱠᱚ ᱵᱟᱝ ᱦᱩᱭᱩᱜ ᱠᱟᱱ ᱛᱟᱵᱚᱱᱟ ᱨᱚᱦᱚᱭ ᱫᱟᱵᱚᱱ ᱡᱟᱦᱟᱸ ᱵᱟᱝ ᱦᱩᱭᱩᱜ ᱠᱟᱱ ᱛᱟᱵᱚᱱᱟ ᱛᱚᱠᱷᱚᱱ ᱫᱚ ᱚᱱᱟ ᱟᱨᱠᱤ ᱧᱮᱞ ᱵᱤᱱ ᱟᱨᱠᱤ ᱢᱟᱱᱮ ᱡᱟᱦᱟᱸᱞᱮᱠᱟ ᱠᱷᱚᱨᱚᱪ ᱜᱮ ᱵᱮᱥᱤᱜ ᱠᱟᱱ ᱛᱟᱵᱚᱱᱟ ᱦᱮᱸᱥᱮ ᱟᱨ ᱡᱟᱦᱟᱸ ᱟᱵᱚ ᱵᱚᱱ ᱟᱠᱷᱨᱤᱧ ᱠᱟᱛᱮ ᱵᱚᱱ ᱨᱚᱡᱽᱜᱟᱨ ᱞᱟᱹᱜᱤᱫᱚᱜ ᱠᱟᱱᱟ ᱨᱚᱦᱚᱭ ᱤᱭᱟᱹ ᱠᱟᱛᱮ ᱚᱱᱟ ᱫᱚ ᱟᱨᱠᱤ ᱠᱚᱢᱚᱜ ᱠᱟᱱᱟ ᱛᱟᱦᱚᱞᱮ ᱚᱝᱠᱟ ᱚᱝᱠᱟ ᱛᱮᱜᱮ ᱟᱫᱚ ᱟᱵᱚᱣᱟᱜ ᱫᱚ ᱱᱚᱭ ᱪᱟᱥ ᱠᱟᱹᱢᱤ ᱠᱚᱫᱚ ᱟᱨᱠᱤ ᱮᱴᱠᱮᱴᱚᱬᱮ ᱨᱮ ᱴᱚᱞᱮ ᱢᱚᱞᱮᱜ ᱠᱟᱱᱟ ᱴᱚᱞᱚ ᱢᱚᱞᱚ ᱟᱠᱟᱱ ᱛᱟᱵᱚᱱᱟ
ᱦᱳᱭ ᱜᱚᱝᱠᱮ ᱚᱝᱠᱟᱜᱮ ᱟᱹᱵᱤᱱ ᱪᱮᱫ ᱞᱮᱠᱟ ᱵᱤᱱ ᱢᱮᱱ ᱠᱮᱫᱟ ᱠᱟ ᱨᱟᱥᱟᱭᱚᱱᱤᱠ ᱥᱟᱨ ᱠᱚᱵᱚᱱ ᱵᱮᱵᱚᱦᱟᱨ ᱮᱫᱟ ᱛᱚ ᱚᱱᱠᱟ ᱞᱮᱠᱟ ᱛᱮᱫᱚ ᱦᱚᱲᱢᱚ ᱨᱮᱦᱚᱸ ᱟᱵᱚᱣᱟᱜ ᱡᱟᱦᱟᱸ ᱤᱭᱟᱹ ᱠᱚᱵᱚᱱ ᱯᱷᱚᱞᱚᱱ ᱠᱚᱵᱚᱱ ᱧᱟᱢ ᱮᱫᱟ ᱦᱳᱭ ᱥᱮ ᱚᱱᱟ ᱠᱚᱵᱚᱱ ᱡᱚᱢ ᱮᱫᱟ ᱡᱚᱢ ᱵᱟᱲᱟ ᱠᱟᱛᱮᱫ ᱚᱱᱟ ᱫᱚ ᱦᱟᱜ ᱢᱮᱱ ᱞᱮᱠᱷᱟᱡ ᱫᱚ ᱦᱟᱸᱜ ᱚᱱᱟ ᱫᱚ ᱟᱵᱚ ᱫᱚ ᱦᱳᱭ ᱦᱳᱭ
ᱟᱡᱟᱨ ᱠᱚ ᱧᱟᱢ ᱵᱚᱱᱟ ᱚᱱᱟ ᱠᱚ ᱠᱷᱟᱹᱛᱤᱨ ᱜᱮ
ᱦᱳᱭ ᱦᱳᱭ
ᱦᱩᱸ ᱦᱩᱸ
ᱟᱫᱚ ᱦᱟᱸᱜ ᱚᱱᱟ ᱤᱫᱤ ᱠᱟᱛᱮ ᱦᱸᱟᱜ ᱢᱮᱱ ᱞᱮᱠᱷᱟᱡ ᱫᱚ ᱱᱮᱛᱟᱨ ᱫᱚ ᱦᱟᱸᱜ ᱰᱟᱝᱨᱤ ᱜᱩᱨᱤᱡ ᱠᱚᱦᱚᱸ ᱵᱟᱝ ᱧᱟᱯᱟᱢᱚᱜ ᱠᱟᱱᱟ ᱚᱝᱠᱟ ᱡᱟᱹᱥᱛᱤ ᱧᱚᱜ
ᱦᱳᱭ ᱟᱫ ᱟᱫᱚ ᱦᱟᱸᱜ ᱡᱮᱢᱚᱱ ᱠᱚ ᱢᱮᱱ ᱜᱮᱭᱟ ᱚᱱᱟ ᱜᱩᱨᱤᱡ ᱠᱚᱵᱚᱱ ᱮᱢ ᱵᱟᱲᱟ ᱠᱟᱛᱮ ᱡᱩᱫᱤ ᱚᱱᱟ ᱡᱟᱦᱟᱸ ᱥᱚᱵᱡᱤ ᱠᱚᱵᱚᱱ ᱨᱚᱦᱚᱭ ᱵᱟᱲᱟᱭ ᱜᱮᱭᱟ ᱦᱚᱭ ᱥᱮ ᱵᱟᱲᱜᱮ
ᱦᱳᱭ ᱦᱳᱭ ᱦᱳᱭ ᱦᱳᱭ ᱦᱳᱭ
ᱚᱝᱠᱟ ᱞᱮᱠᱟᱛᱮᱫᱚ ᱦᱟᱸᱜ ᱜᱩᱨᱤᱡ ᱠᱚᱫᱚ ᱵᱟᱭ ᱧᱟᱯᱟᱢᱚᱜ ᱠᱟᱱᱟ ᱛᱚ ᱟᱫᱚ ᱥᱟᱨ ᱠᱚᱦᱚᱸ ᱵᱚᱱ ᱵᱮᱵᱚᱦᱟᱨ ᱫᱟ ᱡᱮ ᱠᱤᱨᱤᱧ ᱥᱟᱨ ᱠᱚ ᱦᱳᱭ ᱱᱟᱱᱟ ᱨᱚᱠᱚᱢᱟᱜ ᱚᱝᱠᱟ ᱞᱮᱠᱟᱛᱮ ᱨᱟᱱ ᱠᱚ ᱧᱟᱯᱟᱢᱚᱜᱼᱟ
ᱦᱮᱸ ᱦᱮᱸ
ᱟᱨ ᱡᱟᱦᱟᱸ ᱟᱥᱛᱮ ᱦᱳᱭ ᱦᱳᱭ
ᱦᱮᱸ ᱦᱮᱸ ᱟᱫᱚ ᱚᱱᱟ ᱠᱷᱟᱹᱛᱤᱨ ᱜᱮ ᱵᱟᱹᱲᱤᱡᱚᱜ ᱠᱟᱱ ᱛᱟᱵᱚᱱᱟ ᱦᱟᱥᱟ ᱦᱚᱸ ᱟᱨ ᱦᱟᱥᱟ ᱥᱟᱶᱛᱮ ᱟᱵᱚᱣᱟᱜ ᱦᱚᱲᱢᱚ ᱦᱚᱸ ᱟᱡᱟᱨ ᱛᱮᱵᱚᱱ ᱞᱟᱜᱟᱜ ᱜᱮᱭᱟ ᱚᱝᱠᱟ ᱞᱟᱜᱟᱜ ᱛᱟᱵᱚᱱ ᱜᱮᱭᱟ ᱚᱱᱮ ᱚᱝᱠᱟ ᱚᱱᱠᱟ ᱛᱮ ᱟᱫᱚ ᱡᱚ ᱛᱚ ᱟᱨᱠᱤ ᱵᱚᱱ ᱤᱭᱟᱹ ᱪᱟᱵᱟᱜ ᱠᱟᱱᱟ ᱟᱫᱚ ᱦᱟᱸᱜ ᱱᱤᱭᱟᱹ ᱠᱚᱫᱚ ᱟᱹᱰᱤ ᱤᱭᱟᱹ ᱜᱮ ᱟᱫᱚ ᱱᱤᱭᱟᱹ ᱠᱚᱫᱚ ᱟᱫᱚ ᱟᱵᱚ ᱡᱟᱦᱟᱸ ᱛᱤᱱᱟᱹᱜ ᱵᱚᱱ ᱴᱷᱤᱠ ᱫᱟᱲᱮᱭᱟᱜᱼᱟ ᱵᱮᱥ ᱟᱹᱜᱩ ᱫᱟᱲᱮᱟᱜᱼᱟ ᱵᱚᱱ ᱩᱱᱟᱹᱜᱮ ᱟᱵᱚᱣᱟᱜ ᱜᱮ ᱱᱟᱯᱟᱭᱚᱜ ᱛᱟᱵᱚᱱᱟ ᱡᱟᱦᱟᱸ ᱛᱤᱱᱟᱹᱜ ᱠᱚᱢ ᱵᱚᱱ ᱤᱭᱟᱹ ᱫᱟᱲᱮᱭᱟᱜᱼᱟ ᱚᱱᱟ ᱠᱚ ᱵᱟᱵᱚᱱ ᱞᱟᱹᱠᱤᱭᱟ ᱵᱟᱵᱚᱱ ᱞᱟᱜᱟᱣᱞᱟ ᱛᱚᱠᱷᱚᱱ ᱫᱚ ᱩᱱᱟᱹᱜ ᱜᱮ ᱟᱵᱚᱣᱟᱜ ᱵᱷᱟᱜᱤ ᱦᱩᱭᱩᱜᱼᱟ ᱛᱚ ᱪᱮᱫᱟᱜ ᱥᱮ ᱡᱚᱢ ᱟᱵᱚᱱ ᱟᱵᱚᱜᱮ ᱛᱟᱯᱚᱨ ᱵᱚᱱ ᱟᱠᱷᱨᱤᱧᱟ ᱛᱚ ᱞᱟᱦᱟ ᱫᱚ ᱟᱵᱚ ᱵᱚ ᱡᱚᱢ ᱞᱟᱜᱟᱣ ᱵᱚᱱᱟ ᱟᱵᱚᱣᱟᱜ ᱞᱟᱡ ᱵᱤ ᱞᱟᱜᱟᱣ ᱵᱚᱱᱟ ᱟᱵᱚᱣᱟᱜ ᱜᱷᱟᱨᱚᱸᱧ ᱪᱟᱞ ᱞᱟᱜᱟᱣ ᱵᱚᱱᱟ ᱦᱮᱸ ᱦᱩ ᱦᱩ
ᱟᱫᱚ ᱢᱟ ᱚᱱᱟ ᱢᱟ ᱥᱟᱹᱨᱤ ᱠᱟᱱ ᱜᱮᱛᱟᱵᱚᱱ ᱟᱫᱚ ᱟᱫᱚ ᱦᱟᱜ ᱡᱩᱜᱽ ᱠᱚᱦᱚᱸ ᱯᱟᱞᱴᱟ ᱪᱟᱞᱟᱜ ᱠᱟᱱ ᱛᱟᱵᱚᱱᱟ ᱦᱳᱭ ᱥᱮ ᱠᱟ ᱞᱮᱠᱟ ᱛᱮᱫᱚ ᱦᱟᱜ ᱟᱵᱚ ᱦᱚᱸᱵᱚᱱ ᱯᱟᱞ ᱴᱟ ᱪᱟᱞᱟᱜ ᱠᱟᱱᱟ ᱦᱳᱭ ᱥᱮ ᱟᱫᱚ ᱦᱟᱸᱜ ᱱᱮᱛᱟᱨ ᱢᱟ ᱱᱟᱦᱟᱜ ᱡᱩᱜᱽ ᱨᱮ ᱵᱟᱝ ᱧᱮᱞᱚᱜ ᱠᱟᱱᱟ ᱡᱟᱦᱟᱸ ᱞᱮᱠᱟᱛᱮ ᱠᱟᱹᱣᱰᱤ ᱠᱚ ᱡᱟᱹᱥᱛᱤ ᱧᱚᱜ ᱦᱩᱭᱩᱜ ᱢᱟ ᱚᱱᱟ ᱞᱟᱹᱜᱤᱫ ᱵᱚᱱ ᱦᱮ
ᱦᱳᱭ ᱦᱳᱭ ᱦᱳ ᱟᱫᱚ ᱚᱱᱠᱟᱜᱮ ᱚᱱᱠᱟ ᱦᱚᱸ ᱟᱵᱚᱣᱟᱜ ᱦᱚᱸ ᱢᱟᱱᱮ ᱞᱟᱹᱠᱛᱤ ᱵᱟᱹᱲᱛᱤᱜ ᱠᱟᱱ ᱛᱟᱵᱚᱱᱟ ᱦᱮᱸᱥᱮ ᱟᱨ ᱤᱭᱟᱹ ᱫᱚ ᱦᱮᱸ ᱟᱫᱚ ᱛᱚᱠᱷᱚᱱ ᱫᱚ ᱟᱫᱚ ᱟᱵᱚ ᱦᱚᱸ ᱱᱤᱭᱟᱹ ᱠᱚᱜᱮ ᱟᱨᱠᱤ ᱢᱟᱱᱮ ᱞᱟᱜᱟᱣ ᱟᱵᱚ ᱦᱚᱸ ᱟᱫᱚ ᱞᱟᱹᱠᱛᱤ ᱵᱟᱝ ᱨᱮᱦᱚᱸ ᱟᱫᱚ ᱵᱚᱱ ᱪᱤᱠᱟᱹᱭᱟ ᱟᱵᱚ ᱛᱚ ᱡᱚᱢ ᱞᱟᱜᱟᱣ ᱵᱚᱱᱟ ᱟᱵᱚ ᱦᱚᱸ ᱟᱹᱥᱩᱞᱚᱜ ᱞᱟᱜᱟᱣ ᱵᱚᱱᱟ ᱦᱮᱸ ᱟᱫᱚ ᱚᱱᱟ ᱠᱷᱟᱹᱛᱤᱨ ᱟᱵᱚ ᱦᱚᱸᱵᱚᱱ ᱤᱭᱟᱹᱜ ᱠᱟᱱᱟ ᱦᱮᱸ
ᱟᱫᱚ ᱛᱟᱦᱚᱞᱮ ᱜᱚᱝᱠᱮ ᱟᱯᱮ ᱥᱮᱱ ᱫᱚ ᱦᱟᱸᱜ ᱨᱚᱦᱚᱭ ᱠᱚᱫᱚ ᱦᱟᱸᱜ ᱠᱚ ᱧᱟᱢᱮᱫ ᱠᱚᱣᱟ ᱮᱛᱚᱦᱚᱵ ᱵᱟᱲᱟ ᱠᱟᱜ ᱜᱮᱭᱟᱭᱹᱡᱟᱱᱤᱡ ᱵᱟᱝ ᱥᱮ
ᱦᱮᱸ ᱜᱚᱝᱠᱮ ᱱᱚᱜᱼᱚᱭ ᱡᱟᱦᱟᱸ ᱠᱚᱨᱮ ᱫᱟᱜ ᱧᱚᱜ ᱠᱟᱱᱟ ᱜᱚᱝᱠᱮ ᱚᱱᱮ ᱚᱱᱟ ᱠᱚ ᱠᱟᱹᱴᱤᱡ ᱟᱨᱠᱤ ᱢᱟᱱᱮ ᱠᱟᱹᱢᱤ ᱞᱟᱦᱟ ᱞᱮᱠᱟ ᱜᱚᱝᱠᱮ
ᱟᱨ